ᱦᱮᱞᱳ
ᱦᱮᱸ
ᱪᱮᱜ ᱮᱢ ᱪᱤᱠᱟᱹ ᱮᱭᱫᱟ
ᱜᱤᱛᱤᱡ ᱤᱠᱟᱹᱱᱟᱹᱧ
ᱚᱻ
ᱟᱢ
ᱤᱧ ᱫᱩᱧ ᱫᱩᱲᱩᱵ ᱟᱠᱟᱱᱟ ᱾
ᱚᱻ
ᱱᱚᱣᱟ ᱱᱚᱣᱟ ᱫᱟᱜ ᱨᱮ ᱛᱟᱦᱚᱞᱮ ᱪᱮᱫ ᱞᱮᱠᱟ ᱢᱮᱱᱟᱜ ᱢᱮᱭᱟ?
ᱢᱤᱱᱟᱹᱧᱟ ᱢᱚᱴᱟᱢᱩᱴᱤ ᱵᱷᱟᱜᱮ ᱜᱮ, ᱟᱢ ᱫᱚ ᱪᱮᱫ ᱞᱮᱠᱟ ᱢᱮᱱᱟᱜ ᱢᱮᱭᱟ?
ᱵᱷᱟᱹᱜᱮ ᱫᱚ ᱵᱟᱹᱱᱩᱜ ᱤᱧᱟᱹ ᱨᱩᱣᱟᱹᱜ ᱠᱟᱹᱱᱤᱧ ᱢᱟᱸᱫᱟᱜ ᱠᱟᱹᱱᱤᱧ ᱠᱷᱩᱜ ᱫᱤᱧ ᱾
ᱚ ᱨᱟᱱ ᱫᱚ ᱛᱟᱦᱚᱞᱮᱢ ᱟᱹᱜᱩ ᱠᱟᱹᱱᱤᱡ ᱟᱥᱮ ᱵᱟᱝ?
ᱦᱮᱸ ᱟᱹᱜᱩ ᱟᱠᱟᱫᱤᱧ ᱨᱟᱱ ᱡᱚᱢ ᱠᱤᱫᱤᱧ ᱾
ᱚᱻ
ᱛᱟᱦᱞᱮ ᱱᱤᱭᱟᱹ ᱨᱟᱵᱟᱝ ᱨᱮ ᱨᱟᱵᱟᱝ ᱨᱮᱫᱚᱼᱼ ᱛᱟᱞᱮ ᱠᱚ ᱵᱤᱞᱤᱜ ᱠᱟᱱᱟ ᱥᱮ ᱵᱟᱝ ᱵᱚᱨᱥᱟ ᱨᱮ
ᱦᱮᱸ ᱵᱤᱞᱤ ᱫᱚ ᱵᱤᱞᱤᱜ ᱠᱟᱱ ᱜᱮᱭᱟ
ᱚ ᱟᱹᱣᱨᱤ ᱞᱮ ᱟᱜᱩᱭᱟ ᱛᱚᱼᱼ
ᱟᱯᱮ ᱫᱚᱼᱼ
ᱟᱞᱮ ᱫᱚ ᱢᱟᱴ ᱥᱮᱫ ᱪᱟᱞᱟᱜ ᱜᱮ ᱵᱟᱞᱮ ᱪᱟᱞᱟᱣ ᱠᱟᱱᱟ
ᱱᱚᱱᱛᱮ ᱨᱮ ᱛᱟᱞᱮ ᱫᱟᱨᱮ ᱵᱟᱹᱱᱩᱜ ᱟᱠᱟᱫᱟ
ᱚᱱ ᱟᱯᱮ ᱥᱮᱫ ᱫᱚ ᱛᱟᱞᱮ ᱫᱟᱨᱮ ᱵᱟᱹᱱᱩᱜᱼᱟ
ᱛᱚ ᱵᱟᱡᱟᱨ ᱥᱮᱫ ᱫᱚ ᱵᱟᱹᱱᱩᱜ ᱟᱠᱟᱫᱟ
ᱚᱸᱻ
ᱦᱮᱸ ᱢᱮᱱᱟᱜ ᱨᱮᱦᱚᱸ ᱦᱮᱸᱼᱼ
ᱟᱞᱮ ᱥᱮᱫ ᱫᱚ ᱫᱚᱢᱮ ᱢᱮᱱᱟᱜᱼᱟ
ᱫᱚᱢᱮ ᱧᱩᱨᱩᱜ ᱠᱟᱱᱟ ᱛᱚ
ᱮᱠᱷᱚᱱᱚ ᱩᱱᱟᱹᱜ ᱫᱚ ᱟᱹᱣᱨᱤ ᱧᱩᱨᱩᱜᱼᱟ
ᱛᱟᱞᱮ ᱯᱷᱤᱴᱟᱹ ᱪᱮᱫ ᱨᱮ ᱠᱚ ᱡᱚᱢᱟ?
ᱦᱮᱸ
ᱛᱟᱞᱮ ᱯᱤᱴᱷᱟᱹ ᱪᱮᱫ ᱨᱮᱠᱚ ᱡᱚᱢᱟ ᱢᱤᱫᱴᱟᱝ ᱯᱚᱨᱚᱵᱽ ᱪᱮᱫ ᱯᱚᱨᱚᱵᱽ
ᱪᱮᱫ ᱯᱚᱨᱚᱵᱽ ᱠᱚ ᱡᱚᱢᱟ? ᱪᱮᱫ ᱠᱚ ᱞᱟᱹᱭ ᱫᱚ ᱜᱚᱢᱦᱟ
ᱜᱚᱢᱦᱟ ᱨᱮᱼᱼ
ᱦᱮᱸ
ᱚᱼᱼ
ᱜᱚᱢᱦᱟ ᱯᱤᱴᱟᱹ
ᱦᱳᱼᱳᱭ ᱛᱚᱠᱷᱚᱱ ᱜᱮ ᱛᱟᱞᱤ ᱯᱤᱴᱷᱤ ᱠᱚ ᱡᱚᱢᱟ᱾
ᱛᱟᱞᱮ ᱯᱤᱴᱷᱟᱹ ᱛᱟᱯᱚᱨᱮ ᱦᱟᱸᱱᱟ ᱱᱟᱣᱟ ᱠᱚ ᱯᱤᱴᱷᱟᱹᱭᱟ ᱠᱚ᱾
ᱪᱷᱟᱠᱟ ᱯᱤᱴᱷᱟᱹ ᱫᱩᱞ ᱯᱤᱴᱷᱟᱹ
ᱦᱮᱸ᱾
ᱟᱯᱮ ᱯᱮ ᱪᱮᱫ ᱯᱤᱴᱷᱟᱹᱭᱟᱯᱮ?
ᱟᱞᱮ ᱦᱚᱸ ᱛᱟᱞᱮ ᱯᱤᱴᱷᱟᱹ ᱪᱷᱟᱠᱟ ᱯᱤᱴᱷᱟᱹ ᱫᱩᱞ ᱯᱤᱴᱷᱟᱹ
ᱦᱩᱸ ᱡᱷᱚᱛᱚ ᱜᱮᱯᱮ ᱯᱤᱴᱷᱟᱹᱭᱟ?
ᱦᱮᱸ᱾
ᱚ᱾
ᱦ
ᱛᱟᱦᱞᱮ ᱚᱲᱟᱜ ᱨᱮᱫᱚ ᱚᱠᱚᱭ ᱠᱚ ᱢᱮᱱᱟᱜ ᱠᱚ ᱛᱟᱯᱮᱭᱟ?
ᱢᱮᱱᱟᱜ ᱠᱚᱣᱟ ᱟᱹᱰᱤ ᱦᱚᱲᱜᱮ ᱟᱞᱮ ᱫᱚ ᱯᱩᱱ ᱦᱚᱲ ᱯᱩᱱ ᱦᱚᱲᱞᱮ ᱦᱩᱭᱩᱜᱼᱟ ᱯᱩᱱ ᱦᱚᱲ ᱞᱮ ᱛᱟᱦᱮᱸᱱᱟ᱾ ᱟᱯᱮ ᱫᱚ?
ᱟᱞᱮ ᱦᱚ ᱢᱮᱱᱟᱜ ᱞᱮᱭᱟ ᱟᱹᱰᱤ ᱦᱚᱲ ᱜᱮ ᱤᱧ ᱵᱟᱵᱟ ᱤᱧ ᱢᱟ ᱵᱟᱦᱩ ᱵᱷᱟᱭᱯᱳ ᱛᱟᱠᱤᱱ ᱟᱨ ᱤᱧ ᱫᱟᱫᱟ᱾
ᱩᱸ ᱛᱟᱦᱚᱞᱮ ᱯᱮ ᱫᱷᱮᱨ ᱜᱮᱭᱟ ᱛᱚ?
ᱦᱮᱸ ᱫᱷᱮᱨ ᱜᱮᱭᱟᱞᱮ᱾
ᱦᱩᱸ᱾
ᱢᱮᱨᱚᱢ ᱠᱚ ᱰᱟᱝᱨᱤ ᱠᱚ ᱢᱮᱱᱟᱜ ᱠᱚ ᱛᱟᱯᱮᱭᱟ ᱥᱮ ᱵᱟᱝ?
ᱢᱮᱨᱚᱢ ᱠᱚ ᱢᱮᱨᱚᱢ ᱠᱚ ᱢᱮᱱᱟᱜ ᱠᱚᱣᱟ᱾
ᱟᱨ ᱰᱟᱹᱝᱨᱤ ᱠᱚᱫᱚ ᱵᱟᱯᱮ ᱟᱹᱥᱩᱞ ᱠᱟᱫ ᱠᱚᱣᱟ?
ᱰᱟᱝᱨᱤ ᱢᱮᱱᱟᱜ ᱠᱚᱣᱟ ᱯᱤᱭᱟ ᱠᱚ ᱢᱮᱱᱟᱜ ᱠᱚᱣᱟ ᱯᱤᱭᱟ᱾
ᱚ᱾
ᱟᱯᱮ ᱫᱚ?
ᱟᱞᱮ ᱟᱞᱮ ᱨᱮᱱ ᱢᱮᱨᱚᱢ ᱢᱚᱬᱮ ᱜᱚᱴᱟᱝ ᱢᱮᱱᱟᱜ ᱠᱚᱣᱟ, ᱟᱨ ᱰᱟᱝᱨᱤ ᱫᱚ ᱵᱟᱨᱭᱟ ᱢᱮᱱᱟᱜ ᱠᱤᱱᱟᱹ᱾
ᱚᱸ᱾
ᱦᱮᱸ ᱟᱨ ᱜᱟᱹᱭ ᱫᱚ ᱜᱩᱨᱵᱷᱤᱱ ᱠᱟᱱ ᱛᱟᱞᱮᱭᱟ᱾
ᱚᱸ᱾
ᱛᱟᱦᱞᱮ ᱱᱤᱭᱟᱹ ᱫᱷᱟᱣ ᱫᱚ ᱠᱟᱱᱴᱷᱟᱲ ᱡᱚᱣᱟᱜ ᱯᱮ ᱛᱟᱦᱮᱸᱜᱼᱟ ᱥᱮ ᱵᱟᱝ ᱫᱟᱨᱮ ᱠᱚ ᱢᱮᱱᱟᱜ ᱛᱟᱯᱮᱭᱟ ᱥᱮ ᱵᱟᱝ?
ᱟᱞᱮ ᱴᱷᱮᱱ ᱫᱚ ᱠᱟᱱᱴᱷᱟᱲ ᱫᱟᱲᱮ ᱫᱚ ᱵᱟᱹᱱᱩᱜᱼᱟ᱾ ᱟ ᱢᱟᱱᱮ ᱠᱤᱨᱤᱧ ᱠᱟᱛᱮᱜ ᱞᱮ ᱟᱹᱜᱩᱭ ᱜᱮᱭᱟ᱾
ᱟᱨ ᱛᱤ ᱛᱤᱱᱟᱹᱜ ᱠᱟᱛᱮᱜ ᱠᱤᱨᱤᱧ ᱠᱟᱫᱟ ᱯᱮ?
ᱠᱤᱨᱤᱧ ᱠᱟᱫᱟᱞᱮ ᱳᱭ ᱟᱥᱤ ᱴᱟᱠᱟ ᱱᱳᱵᱽᱵᱳᱭ ᱴᱟᱠᱟ
ᱟᱥᱤ ᱴᱟᱠᱟ ᱱᱳᱵᱵᱳᱭ ᱴᱟᱠᱟ ᱩᱱᱟᱹᱜ ᱠᱟᱛᱮ! ᱢᱟᱨᱟᱝ ᱢᱟᱨᱟᱝ ᱠᱟᱱᱴᱷᱟᱲ᱾
ᱢᱟᱨᱟᱝ ᱜᱮ᱾ ᱟᱯᱮ ᱫᱚ ᱛᱟᱦᱚᱞᱮ?
ᱟᱞᱮᱭᱟᱜ ᱫᱟᱨᱮ ᱢᱮᱱᱟᱜ ᱠᱟᱫᱟ ᱫᱚᱢᱮ ᱡᱚ ᱞᱮᱱᱟ᱾
ᱩᱸ ᱾ ᱡᱚᱢ ᱠᱮᱫᱟ ᱯᱮ ᱥᱮ ᱟᱠᱷᱨᱤᱧ ᱠᱮᱫᱟ ᱯᱮ?
ᱡᱚᱢ ᱦᱚᱞᱮ ᱡᱚᱢ ᱠᱮᱫᱟ ᱦᱚᱲ ᱦᱚᱞᱮ ᱮᱢᱟᱜ ᱠᱚᱣᱟ ᱟᱠᱷᱨᱤᱧ ᱫᱚ ᱵᱟᱞᱮ ᱟᱠᱷᱨᱤᱧ ᱟᱠᱟᱫᱟ ᱾
ᱦᱩᱸᱜ ᱩᱸ
ᱢᱟᱨᱟᱝ ᱢᱟᱨᱟᱝ ᱡᱚ ᱞᱮᱱᱟ ᱯᱩᱨᱟ ᱾
ᱯᱟᱲᱦᱟᱣ ᱠᱚ ᱪᱮᱜ ᱠᱟᱢ ᱯᱟᱲᱟᱜ ᱠᱟᱱᱟ?
ᱯᱟᱲᱦᱟᱜ ᱠᱟᱹᱱᱟᱹᱧ ᱥᱮᱛᱟᱜ, ᱟᱹᱭᱩᱵ ᱾
ᱚ ᱾ ᱡᱮ ᱤ ᱥᱤᱵᱤ ᱠᱚᱫᱚ ᱦᱟᱛᱟᱣ ᱠᱟᱫᱟᱢ ᱥᱮ ᱵᱟᱝ?
ᱦᱮᱸ ᱪᱟᱞᱟᱜ ᱠᱟᱱᱟ ᱾ ᱟᱫᱚ ᱱᱤᱛᱚᱜ ᱫᱩᱧ ᱚᱯ ᱟᱠᱟᱫᱟ ᱾
ᱚᱸ ᱾
ᱵᱩᱭ ᱠᱚᱜᱮ ᱯᱟᱲᱦᱟᱣ ᱦᱩᱭᱩᱜ ᱠᱟᱱᱟ ᱾
ᱚ ᱾ ᱤᱧ ᱦᱚᱸ ᱚᱲᱟᱜ ᱨᱮᱜᱮ ᱾ ᱤᱧ ᱚᱲᱟᱜ ᱨᱤᱜᱤᱧ ᱯᱟᱲᱦᱟᱜ ᱠᱟᱱᱟ ᱴᱤᱭᱩᱥᱮᱱᱤ ᱠᱚ ᱪᱟᱞᱟᱣ ᱦᱩᱭᱩᱜ ᱠᱟᱱᱟ ᱾
ᱚ ᱾
ᱦᱮᱸ ᱾
ᱥᱮᱛᱟᱜ ᱵᱮᱲᱟ ᱮᱜᱟᱨᱚᱴᱟ ᱥᱚᱢᱚᱭ, ᱟᱨ ᱟᱹᱭᱩᱵ ᱾ ᱵᱟᱡᱷᱮ ᱢᱚᱫᱫᱷᱮ ᱾ ᱛᱟᱦᱞᱮ ᱫᱟᱬᱟᱱ ᱠᱚ ᱪᱟᱞᱟᱣ ᱵᱟᱲᱟᱜ ᱠᱟᱱᱟ ᱥᱮ ᱵᱟᱝ?
ᱞᱟᱦᱟᱛᱮ ᱪᱟᱞᱟᱣ ᱦᱩᱭ ᱞᱮᱱᱟ ᱾ ᱱᱤᱛᱚᱜ ᱫᱚ ᱚᱲᱟᱜ ᱨᱮᱜᱮ ᱪᱟᱞᱟᱣ ᱵᱟᱝ ᱦᱩᱭ ᱠᱟᱱᱟ ᱫᱟᱜᱽ ᱮᱫᱟᱭ, ᱪᱤᱠᱟᱹᱛᱮᱢ ᱪᱟᱞᱟᱜᱼᱟ ᱾
ᱚᱦᱚ ᱾
ᱟᱢ ᱫᱚ ᱛᱟᱦᱞᱮᱢ ᱪᱟᱞᱟᱜ ᱠᱟᱱᱟ ᱾
ᱠᱟᱠᱟᱛᱮ
ᱫᱟᱬᱟᱱ ᱠᱚᱢ ᱪᱟᱞᱟᱜ ᱠᱟᱱᱟ?
ᱵᱟᱝ ᱱᱤᱭᱟᱹ ᱵᱚᱨᱥᱟ ᱨᱮ ᱚᱠᱟᱥᱮᱫ ᱦᱚᱸ ᱪᱟ ᱵᱟᱝ ᱦᱩᱭᱩᱜ ᱠᱟᱱᱟ ᱾
ᱚ ᱾
ᱦᱮᱸ ᱫᱚᱢᱮ ᱫᱟᱜᱽ ᱮᱫᱟᱭ, ᱩᱱᱰᱩᱠ ᱨᱮᱱᱟᱜ ᱥᱚᱢᱚᱭ ᱜᱮ ᱵᱟᱭ ᱧᱟᱢᱚᱜ ᱠᱟᱱᱟ ᱾
ᱦᱩᱸ ᱾ ᱟᱨ ᱛᱟᱨᱟᱥᱤᱧ ᱵᱮᱲᱟ ᱫᱚᱢ ᱪᱤᱠᱟᱹᱭᱟ?
ᱚᱲᱟᱜ ᱨᱮᱜᱮ ᱪᱮᱜ ᱦᱚᱸ ᱵᱟᱝ ᱜᱮ᱾ ᱨᱩᱣᱟᱹ ᱡᱚᱠᱷᱚᱢ ᱦᱩᱭ ᱠᱟᱱᱟ ᱚᱲᱟᱜ ᱠᱚᱨᱮ ᱜᱮ ᱾
ᱛᱟᱲᱟᱢ ᱠᱚ ᱾
ᱫᱟᱬᱟᱱ ᱠᱚ ᱵᱟᱝ ᱜᱮ ᱥᱮᱛᱟᱜ ᱵᱮᱲᱟ ᱢᱟᱺᱡᱷᱤ ᱢᱚᱫᱽᱫᱷᱮ ᱪᱟ ᱦᱩᱭᱩᱜᱼᱟ ᱾
ᱚ ᱥᱮᱛᱟᱜ ᱵᱮᱲᱟ ᱜᱮᱢ ᱪᱟᱞᱟᱜ ᱜᱮᱭᱟ ᱾
ᱦᱮᱸ ᱾
ᱟᱨ ᱥᱚᱥᱠᱨᱤᱛ ᱨᱮᱱᱟᱜ, ᱦᱮᱸ
ᱛᱟᱨᱟᱥᱤᱧ ᱵᱮᱲᱟ ᱫᱩᱧ ᱪᱟᱞᱟᱜ ᱜᱮᱭᱟ ᱪᱮᱫ ᱠᱚ ᱢᱟᱱᱮ ᱨᱟᱥᱛᱟ ᱥᱮᱜ ᱾ ᱨᱟᱥᱛᱟ ᱥᱮᱫ ᱛᱟᱲᱟᱢ ᱠᱚ ᱾
ᱵᱟᱹᱧ ᱧᱟᱢ ᱟᱠᱟᱫᱟ ᱡᱟᱦᱟᱸ ᱢᱮᱱᱟᱜᱼᱟ ᱦᱟᱸᱜ ᱚᱱᱟ ᱚᱱᱟᱜᱮ ᱜᱨᱩᱯ ᱨᱮ
ᱦᱚᱭ ᱜᱨᱩᱯ ᱨᱮ ᱠᱩᱞ ᱠᱟᱫᱟ ᱠᱚ ᱾
ᱦᱮᱸ ᱠᱩᱞ ᱞᱟᱜ-ᱟᱠᱚ ᱾
ᱛᱤᱥ ᱠᱚ ᱠᱩᱞ ᱞᱮᱫᱟ?
ᱠᱩᱞ ᱞᱟᱜ-ᱟᱠᱚ ᱟᱹᱰᱤ ᱫᱤᱱ ᱜᱮ ᱾
ᱚ ᱤᱭᱟᱹ
ᱦᱮᱸ ᱠᱳᱞᱟᱢᱤᱧ ᱾
ᱤᱧ ᱴᱷᱮᱱ ᱫᱚ ᱵᱟᱹᱱᱩᱜᱼᱟᱠᱟᱫᱟ ᱟᱹᱰᱤ ᱫᱤᱱ ᱰᱤᱞᱮᱴ ᱦᱩᱭ ᱠᱟᱱᱟ ᱛᱚ ᱾
ᱚᱸᱻ ᱵᱳᱭ ᱢᱮᱱᱟᱜ ᱛᱟᱢᱟ ᱥᱮ ᱵᱟᱝ?
ᱵᱳᱭ ᱦᱚᱸ ᱵᱟᱹᱱᱩᱜ ᱟᱠᱟᱫ ᱛᱤᱧᱟᱹ ᱾ ᱢᱤᱫ ᱫᱤᱱ ᱠᱚᱞᱮᱡᱽ ᱪᱟᱞᱟᱣ ᱠᱟᱛᱮᱜ ᱞᱟᱭᱵᱨᱮᱨᱤ ᱠᱷᱚᱱᱟᱜ ᱟᱹᱜᱩ ᱦᱩᱭᱩᱜᱼᱟ ᱾
ᱦᱮᱸ ᱾
ᱦᱩᱸ᱾
ᱦᱮᱸ ᱪᱟᱞᱟᱜ ᱦᱩᱭᱩᱜᱼᱟ ᱛᱟᱦᱚᱞᱮ ᱾
ᱦᱮᱸ ᱛᱤᱥ ᱛᱤᱥᱮᱢ ᱥᱚᱢᱚᱭᱚᱜ ᱠᱟᱱᱟ?
ᱧᱮᱞ ᱦᱩᱭ ᱞᱮᱱ ᱜᱮ ᱛᱤᱥ ᱟᱨ ᱱᱚᱝᱠᱟ ᱫᱟᱜ ᱮ ᱫᱟᱭ ᱪᱤᱠᱟᱹᱛᱮᱢ ᱪᱟᱞᱟᱜᱼᱟ?
ᱦᱮᱸ ᱦᱮᱸ ᱾
ᱦᱩᱸ᱾
ᱟᱨ ᱪᱷᱟᱛᱟ ᱦᱟᱛᱮᱫ ᱦᱚᱢ ᱞᱚᱦᱚᱫᱚᱜᱼᱟ ᱵᱚᱦᱚᱜ ᱜᱮ ᱥᱩᱫᱷᱩ ᱨᱚᱦᱚᱲ ᱜᱮ ᱛᱟᱦᱮᱱ ᱫᱚ ᱾ ᱦᱮᱸ ᱾ ᱱᱤᱛᱚᱜ ᱫᱚ ᱫᱟᱜ ᱮᱫᱟᱭ ᱥᱮ ᱵᱟᱝ ᱟᱯᱮ ᱥᱮᱫ?
ᱱᱤᱛᱚᱜ ᱫᱚ ᱵᱟᱭ ᱫᱟᱜ ᱮᱫᱟ ᱯᱷᱟᱠᱟ ᱠᱟᱫᱟᱭ ᱮᱱᱟᱝ ᱫᱚ ᱥᱮᱛᱟᱜ ᱵᱮᱲᱟ ᱫᱚ ᱫᱟᱜᱮᱜ ᱛᱟᱦᱮᱸᱜ ᱮ ᱾
ᱚᱻ
ᱱᱤᱛᱚᱜ ᱫᱚ ᱯᱚᱨᱤᱥᱠᱟᱨ ᱟᱠᱟᱫᱟᱭ ᱾
ᱚ ᱡᱩᱨ ᱛᱮᱜᱮ ᱫᱟᱭ ᱮᱭ ᱡᱚᱨᱚᱭ ᱫᱟᱭ ᱠᱟᱹᱴᱤᱜ ᱾
ᱚᱻ
ᱦᱮᱸᱻ
ᱥᱮᱛᱟᱜ ᱵᱮᱲᱟ ᱫᱚ ᱛᱟᱦᱚᱞᱮ ᱵᱟᱭ ᱫᱟᱜᱮᱫ ᱛᱟᱦᱮᱸᱫ?
ᱥᱮᱛᱟᱜ ᱵᱮᱲᱟ ᱫᱚᱢᱮᱭ ᱫᱟᱜ ᱮᱫ ᱛᱟᱦᱮᱸᱜ ᱟᱭ ᱾
ᱚᱻ
ᱦᱮᱸ ᱱᱤᱛᱚᱜ ᱠᱚᱢ ᱟᱠᱟᱫᱟᱭ ᱠᱟᱹᱴᱤᱡ ᱠᱟᱹᱴᱤᱡ ᱮ ᱡᱚᱨᱚᱭ ᱫᱟᱭ ᱾
ᱚᱱᱛᱮ ᱫᱚ ᱤᱭᱟᱹ ᱨᱤᱢᱤᱞ ᱫᱚᱭ ᱯᱚᱨᱤᱥᱠᱟᱨ ᱟᱠᱟᱫᱟ ᱾
ᱚ ᱚᱱᱛᱮ ᱫᱚ ᱵᱟᱭ ᱯᱚᱨᱤᱥᱠᱟᱨ ᱠᱟᱫᱟᱭ ᱦᱮᱸ ᱦᱮᱸ ᱾ ᱟᱫᱚ ᱛᱤᱥ ᱪᱚᱭ ᱯᱷᱟᱠᱟᱭᱟᱭ ᱾
ᱦᱩᱸ ᱥᱚᱵᱽ ᱫᱤᱱ ᱜᱮ ᱫᱟᱜ, ᱫᱟᱜ ᱮᱫᱟᱭ ᱾
ᱦᱮᱸ ᱱᱚᱛᱮ ᱦᱚᱸ ᱯᱨᱚᱛᱤ ᱫᱤᱱ ᱜᱮ ᱾
ᱥᱤᱛᱩᱝ ᱫᱚ ᱵᱟᱭ ᱥᱤᱛᱩᱝ ᱮᱫᱟᱭ ᱦᱟᱯᱮ ᱾
ᱦᱮᱸ ᱾
ᱮᱦᱻ
ᱛᱳᱯᱳ ᱵᱟᱲᱟᱭᱱᱟᱢ ᱥᱮ ᱵᱟᱝ?
ᱦᱮᱸ ᱛᱳᱯᱳ ᱠᱟᱹᱱᱤᱧ ᱮᱱᱟᱝ ᱨᱮᱜᱮ, ᱥᱮᱛᱟᱜ ᱨᱮ᱾
ᱚᱻ,
ᱟᱢ ᱫᱚ ᱛᱳᱯᱳᱭ ᱱᱟ ᱥᱮ ᱵᱟᱝ?
ᱦᱮᱸ ᱛᱳᱯᱳ ᱠᱟᱹᱱᱤᱧ ᱤᱧ ᱦᱚᱸ᱾
ᱚ ᱡᱟᱢ ᱠᱚᱫᱚ ᱦᱳᱭ ᱠᱟᱱᱟ?
ᱦᱮᱸ ᱡᱚᱢ ᱠᱚ ᱦᱳᱭ ᱠᱟᱱᱟ᱾ ᱟᱢᱟᱜ ᱫᱚ?
ᱦᱮᱸ ᱤᱧᱟᱹᱜ ᱦᱚᱸ ᱦᱳᱭ ᱠᱟᱱ ᱛᱤᱧᱟ ᱡᱚᱢ ᱠᱚᱫᱚ᱾
ᱚ, ᱛᱤᱨᱮᱢ ᱛᱩᱯᱩ ᱠᱟᱱᱟᱢ ᱛᱤᱱᱟᱹ ᱴᱟᱭᱤᱢ ᱨᱮ?
ᱛᱳᱯᱳ ᱠᱟᱹᱱᱤᱧ ᱮᱜᱟᱨᱚᱴᱟ ᱥᱚᱢᱚᱭ᱾
ᱚ,
ᱥᱮᱛᱟᱜ ᱥᱮᱛᱟᱜ ᱜᱮ ᱛᱳᱯᱳ ᱠᱚᱜ ᱦᱳᱭᱳᱜᱼᱟ ᱠᱟᱨᱚᱱ ᱡᱟᱢᱟ ᱠᱚ ᱵᱟᱝ ᱨᱚᱦᱚᱲᱚᱜᱼᱟ ᱥᱮ᱾
ᱦᱮᱸ ᱱᱮᱛᱟᱨ ᱫᱤᱱ ᱫᱚ,
ᱦᱩᱸ, ᱚᱲᱟᱜ ᱦᱚᱲ ᱫᱚ ᱪᱤᱠᱟᱹᱭᱮᱫ ᱛᱟᱯᱮᱭᱟ ᱠᱚ?
ᱜᱤᱛᱤᱜ ᱠᱟᱱᱟ ᱠᱚ ᱡᱷᱚᱛᱚ ᱦᱚᱲ ᱡᱟᱹᱯᱤᱫ ᱠᱟᱜ ᱛᱟᱞᱮᱭᱟ ᱠᱚ᱾ ᱟᱯᱮ ᱨᱮᱱ ᱫᱚ ᱪᱮᱫ ᱠᱚ ᱪᱤᱠᱟᱹᱭ ᱫᱟ?
ᱟᱞᱮ ᱨᱮᱱ ᱦᱚᱸ ᱫᱩᱬᱩᱵ ᱟᱠᱟᱱᱟ ᱠᱚ᱾
ᱚ ᱦᱩᱬᱩ ᱨᱚᱦᱚᱭ ᱠᱷᱚᱱᱟᱜ ᱠᱚ ᱦᱮᱡ ᱮᱱᱟ?
ᱦᱮᱸ ᱦᱮᱡ ᱠᱟᱛᱮᱜ ᱜᱮ ᱛᱳᱯᱳ ᱠᱟᱛᱮᱜ ᱡᱚᱢ ᱠᱟᱛᱮᱜ ᱠᱚ ᱫᱩᱲᱩᱵ ᱟᱠᱟᱱᱟ᱾
ᱟᱢᱫᱚ ᱵᱟᱢ ᱪᱟᱣ ᱠᱟᱱᱟ?
ᱤᱧ ᱫᱚ ᱵᱟᱹᱧ ᱪᱟᱞᱟᱣ ᱠᱟᱱᱟ ᱚᱲᱟᱜ ᱨᱮᱜᱮ ᱫᱟᱠᱟ ᱩᱛᱩᱧ ᱤᱥᱤᱱᱮᱫ ᱛᱟᱦᱮᱸᱫ᱾
ᱚ, ᱡᱚᱢ ᱫᱚᱢ ᱡᱚᱢ ᱵᱟᱲᱟ ᱠᱮᱫᱟ?
ᱦᱮᱸ ᱤᱧᱫᱩᱧ ᱡᱚᱢ ᱟᱠᱟᱫᱟ᱾
ᱚ ᱪᱮᱜ ᱮᱢ ᱪᱤᱠᱟᱹᱭᱟ ᱱᱤᱛᱚᱜ ᱫᱚ?
ᱱᱤᱛᱟᱹᱜ ᱫᱚ ᱚᱱᱮ ᱫᱟᱜ ᱠᱚ ᱟᱹᱜᱩ ᱦᱩᱭᱩᱜᱼᱟ, ᱚᱲᱟᱜ ᱠᱚ ᱡᱚᱜ ᱦᱳᱭᱳᱜᱼᱟ ᱨᱟᱪᱟ ᱠᱚ᱾
ᱚᱱᱟ ᱠᱚᱜᱮ ᱠᱟᱹᱢᱤ᱾
ᱦᱮᱸ,